ᱦᱮᱸ ᱨᱚᱲ ᱟᱸᱡᱚᱢᱚᱜ ᱦᱳᱭ ᱡᱚᱦᱟᱨ ᱜᱮ
ᱥᱟᱹᱜᱩᱱ ᱧᱤᱫᱟᱹ
ᱦᱩᱸ ᱥᱟᱹᱜᱩᱱ ᱧᱤᱫᱟᱹ
ᱦᱮ ᱡᱚᱢ ᱵᱟᱲᱟ ᱠᱚ ᱦᱳᱭᱱᱟ
ᱦᱩᱸ ᱦᱳᱭᱱᱟ ᱡᱚᱢ ᱵᱟᱲᱟ ᱠᱚᱫᱚ
ᱪᱤᱜ ᱠᱚᱯᱮ ᱩᱛᱩ ᱞᱮᱜ-ᱟ
ᱟᱨ ᱩᱛᱩ ᱞᱮᱠᱟ ᱛᱮᱫᱚ ᱡᱮᱢᱚᱱ ᱞᱮᱫᱚ ᱡᱤᱞ ᱞᱮ ᱩᱛᱩ ᱞᱮᱫ ᱛᱟᱸᱦᱮᱜ-ᱟ
ᱟᱨ ᱪᱮᱫ ᱫᱚ ᱠᱷᱟᱲ ᱠᱷᱚᱲ ᱥᱟᱰᱤ ᱠᱟᱱᱟ
ᱠᱷᱟᱲ ᱠᱷᱚᱲ
ᱦᱳᱭ
ᱵᱟᱯᱞᱟ ᱚᱲᱟᱜ ᱦᱩᱭᱩᱜ ᱠᱟᱱᱟ ᱛᱚ ᱡᱟᱦᱟᱸ ᱚᱱᱟ ᱫᱤᱠᱩ ᱵᱟᱯᱞᱟ ᱛᱚ ᱡᱟᱦᱟᱸ ᱫᱚ ᱚᱱᱟ ᱵᱚᱢ ᱠᱚ ᱯᱟᱞᱮ ᱠᱚ ᱦᱩᱭ ᱚᱱᱟ ᱜᱮ ᱡᱩᱫᱤ ᱟᱢ ᱠᱟᱜ
ᱵᱟᱝ-ᱟ ᱨᱩᱭᱮᱹᱜ ᱞᱮᱠᱟᱧᱸ ᱟᱸᱡᱚᱢᱮ-ᱟ
ᱨᱩ ᱞᱮᱠᱟ ᱵᱟᱝ ᱡᱚ ᱱᱚᱰᱮ ᱫᱚ ᱨᱩ ᱫᱚ ᱵᱟᱠᱚ ᱚᱱᱟ ᱥᱚᱢᱚᱭ ᱫᱚ ᱦᱳᱭ
ᱟᱨ ᱵᱟᱝᱠᱷᱟ ᱯᱟᱝᱠᱷᱟ ᱠᱚᱣᱟᱜ ᱡᱚᱠᱷᱚᱱ ᱠᱷᱟᱨᱟ ᱠᱚᱪ ᱠᱷᱚᱲ ᱠᱷᱚᱲ ᱠᱷᱚᱲ ᱠᱷᱚᱲᱟᱝ ᱠᱷᱰᱮᱟᱝᱜᱟ ᱥᱟᱰᱮ ᱠᱟᱱᱟ
ᱵᱟᱝ ᱵᱟᱝ ᱚᱸᱰᱮ ᱫᱚ ᱦᱟᱸᱜ ᱚᱱᱟ ᱠᱚᱨᱮᱱᱟᱜ ᱟᱡᱽ ᱠᱚᱫᱚ ᱵᱟᱹᱱᱩᱜ ᱠᱟᱫᱟ ᱯᱟᱝᱠᱷᱟ ᱫᱚ ᱵᱟᱹᱱᱩᱜ ᱠᱟᱫᱮᱭᱟ ᱱᱤᱛᱚᱜ ᱫᱚ ᱦᱟᱸᱜ ᱤᱧ ᱫᱚ ᱵᱤᱪᱷᱱᱟᱹ ᱨᱮ ᱦᱮᱱᱟᱜ ᱠᱟᱫᱤᱧᱟ
ᱚ
ᱦᱳᱭ ᱡᱚᱢ ᱠᱟᱛᱮ ᱜᱤᱛᱤᱧ ᱵᱟᱲᱟ ᱦᱩᱭ ᱠᱟᱱᱟ ᱟᱨ
ᱦᱮᱸ ᱛᱚ
ᱚ
ᱟᱪᱪᱷᱟ ᱛᱟᱦᱞᱮ ᱛᱮᱦᱮᱧ ᱫᱚ ᱡᱮᱢᱚᱱ ᱠᱤᱪᱷᱩ ᱠᱩᱫᱩᱢ ᱠᱚ ᱤᱫᱤ ᱠᱟᱛᱮ ᱞᱟᱜ ᱨᱚᱯᱚᱲ ᱟ ᱦᱮ
ᱦᱩᱸ ᱞᱟᱭ ᱢᱮ
ᱛᱚ ᱟᱢᱮᱢ ᱡᱟᱦᱟᱸ ᱟᱢᱮᱢ ᱞᱟᱹᱭ ᱫᱟᱲᱮᱭᱟᱜ ᱟᱥᱮ ᱟᱢ ᱠᱩᱠᱩᱞᱤᱧ ᱠᱚᱢ ᱫᱚᱦᱚᱭᱟ ᱯᱩᱭᱞᱩ ᱟᱢ ᱴᱮᱱ ᱤᱧ ᱯᱩᱭᱞᱩ ᱠᱩᱠᱞᱤ ᱫᱟᱦᱚᱭ ᱚᱛ ᱵᱟᱝ ᱮ ᱥᱮᱨᱮᱧ ᱡᱩᱤ ᱫᱟᱲᱮᱭᱟᱜ ᱛᱟᱦᱮᱸᱫ ᱠᱷᱚᱡ
ᱠᱩᱫᱩᱢ
ᱦᱳᱭ ᱠᱩᱫᱩᱢ ᱵᱷᱮᱱᱛᱟ ᱠᱟᱛᱷᱟ
ᱠᱩᱫᱩᱢ ᱨᱮ ᱠᱩᱲᱤᱫ ᱠᱩᱲᱤᱫ
ᱦᱮᱸ
ᱚᱠᱟᱛᱮ ᱵᱩᱲᱦᱤᱧ ᱪᱟᱞᱟᱜ ᱠᱟᱱᱟ ᱤᱧ ᱦᱚᱸ ᱜᱚᱦᱚᱲ ᱛᱚᱨᱟ ᱠᱟᱧ ᱢᱮ
ᱚᱠᱟᱛᱮ ᱵᱩᱲᱦᱤᱢ ᱪᱟᱞᱟᱜ ᱠᱟᱱᱟ ᱤᱧᱦᱚᱸ ᱜᱚᱦᱚᱲ ᱛᱚᱨᱟ ᱠᱤᱧ
ᱦᱳᱭ
ᱱᱚᱣᱟ ᱫᱚ ᱦᱩᱭᱩᱜᱼᱟ ᱡᱩᱫᱤ ᱟᱪᱪᱷᱟ ᱡᱩᱫᱤᱢ ᱞᱟᱹᱭᱟ ᱥᱤᱞᱯᱤᱧ
ᱦᱳᱭ ᱦᱟᱸᱜ ᱚᱱᱟᱜᱮ ᱛᱮᱞᱟ ᱫᱚ ᱠᱟᱱᱟ
ᱡᱮᱢᱚᱱ ᱡᱟᱦᱟᱸ ᱫᱚ ᱡᱮᱢᱚᱱ ᱪᱮᱫ ᱞᱮᱠᱟ ᱡᱟᱦᱟᱸ ᱥᱮᱫ ᱜᱮᱵᱚᱱ ᱪᱟᱞᱟᱜᱼᱟ ᱥᱤᱧᱯᱤᱧ ᱫᱚ ᱵᱚᱱ ᱜᱚᱦᱚᱲ ᱛᱚᱨᱚᱭ ᱜᱮᱭᱟ ᱥᱤᱧ ᱜᱮᱭᱟ᱾
ᱦᱳᱭ ᱦᱳᱭ
ᱦᱚᱸᱻ
ᱟᱨ ᱡᱮᱢᱚᱱ ᱠᱩᱫᱩᱢ ᱨᱮ ᱠᱩᱬᱤᱫ ᱠᱩᱬᱤᱫ ᱦᱚᱨ ᱫᱷᱟᱨᱮ ᱫᱷᱟᱨᱮ ᱛᱮ ᱦᱮᱸᱫᱮᱭᱟ ᱵᱟᱵᱮᱨ ᱛᱤᱡᱟᱹᱣᱟ ᱠᱟᱱᱟ᱾
ᱚᱱᱟ ᱫᱚ ᱡᱩᱫᱤᱢ ᱞᱟᱹᱭᱟ ᱥᱩᱱᱩᱢ ᱢᱩᱡ ᱥᱩᱱᱩᱢ ᱢᱩᱡ ᱫᱚ ᱚᱱᱟ ᱦᱟᱸᱜ ᱥᱮᱛᱟᱜ ᱯᱟᱭᱟᱨ ᱨᱮᱠᱚ ᱧᱟᱢᱚᱜ ᱜᱮᱭᱟ ᱥᱮ ᱛᱟᱨᱟᱥᱤᱧᱚᱜ ᱨᱚᱠᱚ ᱧᱟᱢᱚᱜ ᱜᱮᱭᱟ ᱟᱪᱪᱷᱟ ᱤᱧ ᱢᱤᱫᱴᱮᱡ ᱤᱧ ᱢᱤᱫᱴᱮᱡ ᱤᱧ ᱤᱧ ᱢᱤᱫᱴᱟᱝ ᱠᱩᱫᱩᱢ ᱤᱧ ᱞᱟᱹᱭ ᱫᱟ ᱠᱩᱫᱩᱢ ᱨᱮ ᱠᱩᱬᱤᱫ ᱠᱩᱬᱤᱫ ᱦᱮᱸ ᱪᱮᱫ ᱠᱚ ᱞᱟᱹᱭᱟ ᱡᱟᱦᱟᱸ ᱫᱚ ᱥᱤᱧ ᱫᱚ ᱞᱟᱹᱭᱟᱭ ᱤᱧ ᱫᱚ ᱢᱟᱱᱮ ᱢᱤᱫᱴᱮᱱ ᱟᱨᱠᱤ ᱵᱟᱨ ᱦᱚᱲ ᱵᱟᱨᱭᱟ ᱵᱟᱨ ᱦᱚᱲ ᱟᱠᱤᱱ ᱦᱮᱸᱥᱮ ᱢᱟᱱᱮ ᱢᱤᱫ ᱦᱚᱲ ᱫᱚᱭ ᱞᱟᱹᱭᱟᱭ ᱥᱮᱛᱟᱜᱚᱜ ᱢᱟ ᱥᱮᱛᱟᱜᱚᱜ ᱢᱟ ᱦᱮᱸᱥᱮ ᱟᱨ ᱤᱧ ᱦᱚᱲ ᱫᱚ ᱞᱟᱹᱭ ᱟ ᱧᱤᱫᱟᱹᱜ ᱢᱟ ᱧᱤᱫᱟᱹᱜ ᱢᱟ ᱟᱨᱠᱤ ᱢᱟ ᱞᱟᱹᱭ ᱠᱟᱛᱤᱧ ᱢᱮ ᱪᱮᱫ?
ᱥᱮᱛᱟᱜᱚᱜ ᱢᱟ ᱥᱮᱛᱟᱜᱚᱜ ᱢᱟ ᱧᱤᱫᱟᱹᱜ ᱢᱟ ᱧᱤᱫᱟᱹᱜ ᱢᱟ
ᱦᱮᱸ ᱢᱤᱫ ᱦᱚᱲ ᱫᱚ ᱞᱟᱹᱭᱟ ᱧᱤᱫᱟᱹᱜ ᱢᱟ ᱢᱤᱫ ᱦᱚᱲ ᱫᱚ ᱞᱟᱹᱭᱟ ᱡᱮ ᱥᱮᱛᱟᱜᱚᱜ ᱢᱟ
ᱢᱤᱫᱴᱟᱝ ᱫᱚ ᱵᱤᱪᱷᱱᱟᱹ ᱦᱳᱭᱛᱚ ᱟᱨ ᱢᱤᱫᱴᱟᱝ ᱫᱚ ᱛᱟᱦᱞᱮ ᱫᱚ ᱵᱟᱹᱧ ᱞᱟᱹᱭ ᱫᱟᱲᱮᱭᱟᱜᱼᱟ
ᱦᱳᱭ ᱢᱮᱫᱴᱮᱱ ᱛᱮᱞᱟ ᱫᱚ ᱴᱷᱤᱠ ᱜᱮᱭᱟ ᱵᱤᱪᱷᱱᱟᱹ ᱫᱚ ᱦᱟᱸᱜ ᱞᱟᱹᱭᱟ ᱥᱮᱛᱟᱜᱚᱜ ᱢᱟ ᱥᱮᱛᱟᱜ ᱞᱮᱱᱠᱷᱟᱱ ᱜᱮ ᱟᱡ ᱴᱷᱮᱱ ᱠᱷᱚᱱᱟᱜ
ᱦᱳᱭ ᱦᱳᱭ ᱟᱨ ᱢᱤᱫᱴᱟᱝ ᱫᱚ ᱦᱩᱭᱩᱜᱼᱟ ᱦᱳᱭᱛᱳ ᱡᱩᱛᱟᱹ
ᱦᱳᱭ ᱦᱳᱭ ᱟᱨ ᱢᱮᱫᱴᱮᱱ ᱫᱚ ᱦᱩᱭᱩᱜ ᱠᱟᱱᱟ ᱡᱩᱛᱟ. ᱡᱤᱛᱟᱹ ᱦᱚᱸᱭ ᱞᱟᱹᱭᱟ ᱡᱮ ᱧᱤᱫᱟᱹ ᱞᱮᱱᱠᱷᱟᱱ ᱫᱚ ᱤᱧ ᱫᱚ ᱦᱟᱸᱜ ᱟᱨ ᱧᱤᱫᱟᱹ ᱵᱮᱲᱟ ᱫᱚ ᱵᱟᱭ ᱦᱚᱨᱚᱜᱟ ᱵᱟᱲᱟᱭᱟ ᱢᱮᱱ ᱟᱨᱠᱤ ᱡᱩᱛᱟᱹ ᱥᱮᱫ ᱡᱟᱦᱟᱱᱟᱜ ᱜᱮ ᱵᱩᱴ ᱠᱚ ᱡᱟᱦᱟᱱᱟᱜ ᱜᱮ ᱥᱤᱧ ᱵᱮᱲᱟ ᱫᱚᱵᱚᱱ ᱦᱚᱨᱚᱜ ᱵᱟᱲᱟᱭ ᱜᱮᱭᱟ ᱥᱮ ᱡᱩᱛᱟᱹ ᱠᱚ ᱦᱚᱨᱚᱜ ᱠᱟᱛᱮ ᱵᱚᱱ ᱫᱟᱬᱟ ᱵᱟᱲᱟᱭ ᱜᱮᱭᱟ ᱦᱮᱸ ᱥᱮ ᱵᱟᱝ
ᱦᱮᱸ
ᱟᱪᱪᱷᱟ ᱠᱤᱱᱛᱩ ᱟᱨ ᱢᱤᱫᱴᱟᱝ ᱠᱩᱫᱩᱢᱤᱧ ᱞᱟᱹᱭ ᱫᱟ ᱦᱮᱸᱥᱮ ᱮᱸᱜ ᱠᱤᱱᱛᱩ ᱢᱟᱱᱮ ᱥᱩᱬ ᱢᱮᱱᱟᱜ ᱛᱟᱭᱟ ᱢᱮᱱᱠᱷᱟᱱ ᱦᱟᱹᱛᱤ ᱫᱚ ᱵᱟᱝ ᱠᱟᱱᱟᱭ ᱢᱮᱱᱠᱷᱟᱱ ᱮᱸ ᱩᱰᱟᱹᱜ ᱟᱭ ᱢᱮᱱᱠᱷᱟᱱ ᱪᱮᱬᱮ ᱫᱚ ᱵᱟᱝ ᱠᱟᱱᱟᱭ
ᱱᱚᱣᱟ ᱟ ᱫᱚ ᱦᱟᱸᱜ ᱦᱩᱭᱩᱜ ᱠᱟᱱᱟᱭ ᱥᱤᱠᱬᱤᱡ
ᱚᱸ ᱦᱳᱭ ᱦᱳᱭ ᱴᱷᱤᱠ ᱵᱤᱱ ᱞᱟᱹᱭ ᱠᱮᱜᱼᱟ ᱟᱪᱪᱷᱟ ᱟᱢ ᱟᱨᱚ ᱢᱟ ᱚᱱᱠᱟᱱᱟᱜ ᱠᱩᱠᱞᱤ ᱠᱚ ᱞᱟᱹᱭ ᱢᱮ
ᱠᱩᱫᱩᱢ ᱨᱮ ᱠᱩᱬᱤᱫ ᱠᱩᱬᱤᱫ
ᱦᱮᱸ
ᱫᱩᱣᱟᱹᱨ ᱠᱷᱟᱱᱤᱧ ᱵᱟᱹᱧ ᱛᱟᱦᱮᱱᱟ
ᱦᱮᱸ ᱫᱩᱣᱟᱹᱨ ᱠᱷᱟᱱᱤᱧ ᱵᱟᱹᱧ ᱛᱟᱦᱮᱱᱟ ᱞᱟᱹᱭ ᱢᱮ
ᱦᱳᱭ
ᱦᱮᱸ ᱱᱚᱣᱟ ᱨᱮᱭᱟᱜ ᱛᱮᱞᱟ ᱫᱚ ᱦᱟᱸᱜ ᱵᱟᱹᱧ ᱵᱟᱰᱟᱭᱟ
ᱱᱟᱜ ᱞᱩᱢᱟᱹᱝ ᱠᱚ ᱛᱤᱡᱩ ᱠᱚ ᱢᱮᱛᱟ ᱠᱚᱣᱟ ᱡᱮ ᱞᱩᱢᱩᱝ ᱡᱟᱦᱟᱸ ᱜᱟᱱ ᱵᱮᱱᱟᱣ ᱟᱠᱚ ᱜᱟᱱᱟᱜ ᱡᱩᱫᱤ ᱢᱮᱱᱟᱜ ᱠᱚᱣᱟ ᱵᱷᱤᱛᱤᱨ ᱨᱮ ᱛᱟᱦᱚᱞᱮ
ᱜᱚᱴᱟ ᱫᱷᱟᱨᱮ ᱛᱮ ᱮᱥᱮᱫ ᱠᱚᱜᱼᱟ ᱟᱨ ᱡᱩᱫᱤ ᱵᱟᱠᱚ ᱛᱟᱦᱮᱱᱟ ᱚᱱᱟ ᱫᱚ ᱵᱷᱩᱞᱩᱠ ᱦᱚᱴᱚ ᱠᱟᱜᱼᱟ ᱠᱚ ᱟᱫᱚ ᱠᱚ ᱵᱟᱠᱚ ᱛᱟᱦᱮᱱᱟ ᱟᱫᱚ ᱠᱚ ᱫᱟᱹᱲ ᱵᱟᱜᱤ ᱦᱚᱴᱚᱣᱟᱜᱼᱟ
ᱚ ᱦᱳᱭ ᱦᱮᱸ
ᱠᱩᱫᱩᱢ ᱨᱮ ᱠᱩᱬᱤᱫ ᱠᱩᱬᱤᱫ
ᱦᱩᱸ
ᱟᱝᱠᱩᱲᱮ ᱵᱟᱝᱠᱩᱲᱮ ᱨᱟᱛᱮ ᱠᱮᱱᱚ ᱪᱚᱞᱤᱥ ᱴᱤᱯᱴᱟᱯ ᱨᱮ ᱴᱤᱯ ᱼᱼ ᱴᱚᱯ ᱨᱟᱛᱮ ᱠᱮᱱᱳ ᱯᱚᱲᱤᱥ
ᱦᱮᱸ ᱱᱚᱣᱟ ᱫᱚ ᱦᱩᱭᱩᱜ ᱠᱟᱱᱟ ᱟᱝᱠᱩᱲᱮ ᱵᱟᱝᱠᱩᱲᱮ ᱨᱟᱛᱮ ᱠᱮᱱᱮ ᱪᱚᱞᱤᱥ ᱱᱚᱣᱟ ᱫᱚ ᱦᱩᱭᱩᱜ ᱠᱟᱱᱟ ᱦᱚᱭᱛᱳ ᱵᱤᱧ ᱟᱨ ᱴᱤᱯᱴᱟᱯ ᱨᱮ ᱴᱤᱯᱴᱟᱯ ᱡᱟᱦᱟᱸ ᱧᱩᱨᱩᱜ ᱫᱚ ᱨᱟᱛᱮ ᱠᱮᱱᱮ ᱯᱚᱲᱤᱥ ᱚᱱᱟ ᱫᱚ ᱦᱩᱭᱩᱜ ᱠᱟᱱᱟ ᱢᱟᱛᱠᱚᱢ
ᱦᱳᱭ ᱦᱳᱭ ᱮᱠᱫᱚᱢ ᱴᱷᱤᱠ ᱢᱟᱹᱭᱤᱠ ᱚᱱᱟ ᱯᱚᱨᱮ ᱟᱫᱚ
ᱡᱮᱢᱚᱱ ᱵᱤᱧ ᱫᱚ ᱧᱤᱫᱟᱹ ᱵᱮᱲᱟ ᱠᱚ ᱦᱟᱱᱛᱮ ᱱᱷᱟᱛᱮ ᱠᱚ ᱫᱟᱬᱟᱱᱟ ᱟᱨ ᱢᱟᱛᱠᱚᱢ ᱦᱚᱸ ᱧᱤᱫᱟᱹ ᱵᱮᱲᱟ ᱧᱩᱨᱩᱜᱼᱟ ᱢᱤᱫᱵᱟᱨ ᱴᱟᱯ ᱴᱩᱯ
ᱦᱮᱸ ᱠᱩᱫᱩᱢ ᱞᱮᱠᱟᱛᱮᱫᱚ ᱢᱟᱱᱮ ᱟᱹᱰᱤ ᱨᱚᱠᱚᱢᱟᱜ ᱠᱟᱛᱷᱟ ᱜᱮ ᱠᱩᱫᱩᱢ ᱞᱟᱹᱭ ᱜᱟᱱᱚᱜᱼᱟ ᱦᱮᱸ ᱥᱮ ᱥᱮ ᱠᱤᱝᱵᱟ ᱚᱱᱟ ᱯᱚᱨᱮᱱᱟᱜ ᱠᱩᱫᱩᱢ ᱠᱟᱛᱷᱟ ᱜᱮ ᱵᱷᱮᱱᱛᱟ ᱠᱟᱛᱷᱟ ᱦᱚᱸ ᱞᱟᱹᱭ ᱜᱟᱱᱚᱜᱼᱟ ᱦᱮᱸᱥᱮ
ᱢᱟᱱᱮ ᱠᱩᱫᱩᱢ ᱟᱨ ᱵᱷᱮᱱᱛᱟ ᱠᱟᱛᱷᱟ ᱨᱮᱫᱚ ᱵᱮᱥᱤ ᱫᱚ ᱠᱚᱫᱚ ᱵᱟᱹᱱᱩᱜ ᱠᱟᱫᱟ ᱦᱚᱭᱛᱚ ᱠᱤᱪᱷᱩᱴᱟ ᱦᱟᱱᱛᱮ ᱱᱷᱟᱛᱮᱭᱟ ᱦᱮᱸ ᱵᱟᱝ
ᱦᱳᱭ ᱠᱩᱫᱩᱢ ᱫᱚ ᱪᱟᱞᱟᱣ ᱤᱫᱤᱜᱼᱟ ᱟᱨ ᱵᱷᱮᱱᱛᱟ ᱠᱟᱛᱷᱟ ᱫᱚ ᱦᱚᱴᱟᱛ ᱜᱮ ᱢᱩᱪᱟᱹᱫᱚᱜᱼᱟ
ᱡᱮᱢᱚᱱ ᱡᱟᱦᱟᱱᱟᱜ ᱜᱮ ᱡᱮᱢᱚᱱ ᱦᱚᱭᱛᱳ ᱡᱟᱦᱟᱸ ᱠᱩᱫᱩᱢ ᱠᱚᱞᱮ ᱞᱟᱹᱭ ᱠᱮᱫᱟ ᱚᱱᱟ ᱠᱩᱫᱩᱢ ᱨᱮᱭᱟᱜ ᱦᱚᱸ ᱦᱚᱭᱛᱚ ᱵᱷᱮᱱᱛᱟ ᱠᱟᱛᱷᱟ ᱦᱚᱸ ᱦᱮᱱᱟᱜ ᱠᱟᱫᱟ ᱥᱮ ᱤᱱᱟᱹ ᱠᱚ ᱤᱱᱟᱹᱜᱮ ᱠᱟᱱᱟ ᱦᱚᱭᱛᱚ ᱵᱷᱮᱱᱛᱟ ᱠᱟᱛᱷᱟ ᱫᱚ ᱦᱮᱸ ᱵᱟᱝ
ᱵᱟᱝ ᱠᱤᱪᱷᱩ ᱢᱤᱞᱟᱹᱜᱼᱟ ᱠᱤᱪᱷᱩ ᱫᱚ ᱵᱟᱝ ᱟᱨ ᱞᱟᱹᱭ ᱦᱩᱭᱩᱜ ᱠᱟᱱᱟ ᱡᱮᱢᱚᱱ ᱵᱷᱮᱱᱛᱟ ᱠᱟᱛᱷᱟ ᱫᱚ ᱪᱟᱞᱟᱣ ᱤᱫᱤᱜᱼᱟ ᱟᱨ ᱠᱩᱫᱩᱢ ᱫᱚ ᱪᱟᱞᱟᱣ ᱤᱫᱤᱜᱼᱟ ᱵᱷᱮᱱᱛᱟ ᱠᱟᱛᱷᱟ ᱫᱚ ᱛᱟᱦᱮᱸ ᱤᱫᱤᱜᱼᱟ
ᱦᱮᱸ
ᱴᱷᱤᱠ ᱟᱪᱷᱮ ᱟᱨ ᱢᱤᱫᱴᱟᱝ ᱠᱩᱫᱩᱢᱤᱧ ᱞᱟᱹᱭᱮᱫ ᱛᱟᱞᱟᱝᱟ ᱦᱮᱸ
ᱦᱮᱸ ᱦᱮᱸ
ᱫᱚᱦᱚᱧ ᱠᱷᱟᱱᱮᱢ ᱚᱲᱟᱜ ᱤᱧ ᱢᱟᱨᱥᱟᱞ ᱛᱟᱢᱟ ᱡᱚᱴᱮᱫᱤᱧ ᱠᱷᱟᱱᱮᱢ ᱡᱤᱣᱤᱧ ᱦᱟᱛᱟᱣ ᱛᱟᱢᱟ
ᱱᱚᱣᱟ ᱫᱚ ᱦᱩᱭᱩᱜ ᱠᱟᱱᱟ ᱠᱟᱨᱮᱱᱴ
ᱦᱳᱭ ᱦᱳᱭ
ᱢᱟᱱᱮ ᱚᱱᱟ ᱡᱩᱫᱤ ᱠᱟᱨᱮᱱᱴ ᱡᱩᱫᱤ ᱛᱟᱦᱮᱱᱟ ᱡᱮᱦᱩᱛᱩ ᱚᱲᱟᱜ ᱫᱚ ᱯᱩᱨᱟᱹ ᱜᱚᱴᱟᱜᱮ ᱢᱟᱨᱥᱟᱞᱚᱜᱼᱟ ᱥᱮ ᱟᱨ ᱡᱚᱴᱮᱫ ᱞᱮᱠᱷᱟᱱ ᱫᱚ ᱟᱵᱚ ᱵᱚᱱ ᱜᱩᱡᱩᱜᱼᱟ
ᱦᱳᱭ ᱦᱳᱭ
ᱦᱮᱸᱥᱮ ᱵᱟᱝ
ᱦᱳᱭ ᱦᱳᱭ
ᱡᱮᱢᱚᱱ ᱟᱨ ᱠᱟᱹᱴᱤᱡ ᱪᱩᱞᱩᱝ ᱤᱧ ᱞᱟᱹᱭ ᱮᱫᱟ ᱦᱮᱸᱥᱮ
ᱦᱮᱸ
ᱜᱟᱹᱭ ᱫᱚᱭ ᱵᱩᱨᱩᱢ ᱠᱟᱱᱟ ᱠᱩᱫᱩᱢ ᱨᱮ ᱠᱩᱬᱤᱫ-ᱠᱩᱬᱤᱫ ᱜᱟᱹᱭ ᱫᱚᱭ ᱵᱩᱨᱩᱢ ᱠᱟᱱᱟ ᱵᱟᱵᱮᱨ ᱫᱚ ᱜᱚᱴᱟᱭ ᱟᱹᱛᱤᱧ ᱠᱟᱱᱟ
ᱜᱟᱹᱭ ᱫᱚᱭ ᱵᱩᱨᱩᱢ ᱠᱟᱱᱟ
ᱦᱮᱸ ᱦᱮᱸ
ᱱᱚᱣᱟ ᱫᱚ ᱦᱚᱭᱛᱚ ᱦᱚᱛᱚᱫ ᱟᱲᱟᱜ ᱵᱟ ᱠᱚᱸᱦᱰᱟ ᱟᱲᱟᱜ
ᱦᱮᱸ ᱦᱮᱸ ᱦᱮᱸ ᱮᱠᱫᱚᱢ ᱴᱷᱤᱠ ᱱᱚᱣᱟ ᱜᱮᱠᱚ ᱢᱮᱛᱟᱜ ᱠᱟᱱᱟ ᱦᱚᱛᱚᱫ ᱟᱲᱟᱜ ᱵᱟᱠᱷᱟᱡ ᱠᱚᱸᱦᱰᱟ ᱟᱲᱟᱜ
ᱦᱳᱭ
ᱦᱮᱸ ᱟᱨᱚ ᱢᱤᱫᱴᱮᱱᱤᱧ ᱞᱟᱹᱭ ᱮᱫᱟ ᱦᱮᱸᱥᱮ
ᱦᱮᱸ ᱞᱮᱭᱢᱮ
ᱠᱩᱫᱩᱢ ᱨᱮ ᱠᱩᱲᱤᱫ ᱠᱩᱲᱤᱫᱼᱼ ᱢᱤᱫᱴᱮᱱ ᱴᱤᱯ ᱴᱤᱯᱤ ᱪᱮᱬᱮᱭᱟᱜ ᱪᱩᱯᱤ ᱜᱮᱛᱟᱭ ᱥᱤᱵᱤᱞᱟ
ᱢᱤᱫᱴᱮᱱ ᱢᱤᱯ ᱴᱤᱯᱤ ᱪᱮᱸᱦᱮᱭᱟᱜ ᱪᱩᱯᱤ ᱜᱮᱛᱟᱭ ᱥᱤᱵᱤᱞᱟ ᱚᱱᱟ ᱛᱮᱞᱟ ᱫᱚ ᱦᱩᱭᱩᱜ ᱠᱟᱱᱟᱼᱼ ᱯᱩᱸᱜᱤ
ᱦᱳᱭ ᱦᱳᱭ ᱦᱳᱭ ᱚᱱᱟ ᱨᱮᱭᱟᱜ ᱛᱮᱞᱟ ᱫᱚ ᱦᱩᱭᱩᱜ ᱠᱟᱱᱟ ᱯᱩᱸᱜᱤ ᱯᱩᱸᱜᱤ ᱥᱮᱫ ᱠᱷᱚᱱᱟᱜ ᱠᱚ ᱚᱨᱟ ᱥᱮ ᱟᱨᱠᱚ ᱴᱟᱱᱣᱟ ᱟᱠᱤ
ᱦᱩᱸ
ᱛᱚ ᱦᱚᱸᱼᱚᱭ ᱡᱮ ᱯᱩᱸᱜᱤ ᱠᱚ ᱧᱩᱭᱫᱟ ᱯᱩᱸᱜᱤ ᱧᱩᱨᱮ ᱩᱯᱚᱠᱟᱨ ᱫᱚ ᱪᱮᱫ ᱠᱚ ᱧᱟᱢ ᱫᱟ ᱡᱮ ᱯᱩᱸᱜᱤ ᱠᱚ ᱧᱩᱭᱫᱟ
ᱱᱚᱣᱟ ᱨᱮᱭᱟᱜ ᱩᱯᱚᱠᱟᱨ ᱫᱚ ᱦᱟᱸᱜ ᱵᱟᱹᱱᱩᱜ ᱠᱟᱫᱟ ᱱᱚᱣᱟ ᱫᱚ ᱠᱷᱚᱛᱤ ᱜᱮ ᱦᱩᱭᱩᱜᱼᱟ ᱟᱨ ᱱᱚᱣᱟ ᱫᱚ ᱧᱩ ᱫᱚ ᱵᱟᱝ ᱵᱷᱟᱜᱮᱭᱟ
ᱦᱩᱸ
ᱵᱟᱹᱲᱤᱡ ᱜᱮᱭᱟ ᱦᱚᱲᱢᱚ ᱯᱚᱠᱠᱷᱮ ᱦᱚᱲᱢᱚ ᱨᱮᱱᱟᱜ ᱤᱱ ᱵᱚᱨᱚ ᱥᱮ ᱯᱚᱠᱚᱥᱛᱚᱞᱤ ᱠᱚᱭ ᱨᱚᱦᱚᱲᱟ ᱚᱸᱰᱮ ᱢᱟᱱᱮᱢ ᱡᱟᱢᱮ ᱥᱤᱥᱴᱤᱭᱟ ᱢᱮᱱᱠᱷᱟᱱ ᱡᱟᱦᱟᱸᱭ ᱡᱩᱫᱤ ᱱᱚᱣᱟ ᱱᱮᱥᱟ ᱨᱮᱭ ᱢᱮᱥᱟ ᱠᱚᱜᱼᱟ ᱛᱚ ᱩᱱᱤ ᱫᱚ ᱵᱟᱭ ᱧᱩ ᱞᱮᱠᱷᱟᱱ ᱡᱚᱢ ᱫᱟᱠᱟ ᱦᱚᱸ ᱵᱟᱝ ᱦᱟᱡᱟᱜ ᱛᱟᱭᱟ᱾ ᱱᱚᱣᱟ ᱫᱚ ᱢᱤᱫ ᱨᱚᱠᱚᱢᱟᱜ ᱱᱮᱥᱟ ᱠᱟᱱᱟ ᱟᱨ ᱠᱤ᱾
ᱦᱳᱭ ᱱᱚᱣᱟ ᱱᱮᱥᱟ ᱫᱚ ᱠᱤ ᱡᱷᱚᱛᱚ ᱦᱚᱲᱠᱚ ᱫᱚᱦᱚᱭ ᱜᱮᱭᱟ, ᱥᱩᱫᱩ ᱠᱚᱲᱟ ᱦᱚᱯᱚᱱ ᱜᱮ
ᱠᱚᱲᱟ ᱜᱤᱫᱽᱨᱟᱹ ᱜᱮᱠᱚ ᱫᱚᱦᱚᱭ ᱜᱮᱭᱟ ᱱᱮᱥᱟ ᱞᱮᱠᱟ ᱛᱮᱫᱚ, ᱢᱮᱱᱠᱷᱟᱱ ᱱᱟᱦᱟᱜ ᱡᱩᱜᱽ ᱫᱚ ᱥᱚᱵᱷᱟᱵ ᱞᱟᱹᱜᱤᱫ ᱛᱮ ᱠᱩᱲᱤ ᱜᱤᱫᱽᱨᱟᱹ ᱠᱚᱦᱚᱸ ᱠᱚ ᱧᱩᱭᱮᱫᱼᱟ᱾
ᱩᱱᱠᱩ ᱫᱚ ᱱᱮᱥᱟ ᱨᱮᱫᱚ ᱵᱟᱝ ᱯᱚᱨᱤᱱᱚᱛᱚ ᱟᱠᱚ ᱠᱟᱱᱟ᱾
ᱱᱮᱥᱟ ᱫᱚ ᱱᱮᱥᱟᱜ ᱠᱟᱱ ᱜᱮᱭᱟ ᱠᱚ ᱢᱮᱱᱠᱷᱟᱱ, ᱱᱩᱠᱩ ᱫᱚ ᱥᱚᱵᱷᱟᱵ ᱛᱮᱠᱚ ᱧᱩᱭᱮᱫᱼᱟ᱾ ᱟᱥᱚᱞ ᱠᱟᱛᱷᱟ ᱥᱚᱵᱷᱟᱵᱽ ᱛᱮᱫᱚ ᱡᱚᱛᱚ ᱦᱚᱲ ᱠᱚ ᱧᱩᱭᱟ, ᱠᱚᱲᱟ ᱜᱤᱫᱽᱨᱟᱹ ᱦᱚᱸᱠᱚ ᱧᱩᱭᱮᱫ ᱠᱩᱲᱤ ᱜᱤᱫᱽᱟᱹ ᱦᱚᱸ ᱠᱚ ᱧᱩᱭᱮᱫ ᱟᱫᱚ ᱱᱚᱣᱟ ᱜᱮ ᱦᱟᱸᱜ ᱢᱮᱥᱟᱜ ᱠᱟᱱᱟ, ᱟᱨ ᱢᱮᱥᱟ ᱞᱮᱱᱠᱷᱟᱱ ᱫᱚ ᱧᱩ ᱜᱮ ᱦᱩᱭᱩᱜᱼᱟ᱾ ᱡᱩᱫᱤ ᱵᱟᱢ ᱧᱩᱭᱟ ᱦᱟᱸᱜ ᱡᱤᱣᱤ ᱠᱚ ᱚᱸᱰᱚᱠᱚᱜ ᱞᱮᱠᱟ ᱵᱩᱡᱷᱟᱹᱜᱼᱟ᱾
ᱦᱩᱸ ᱟᱪᱪᱷᱟ ᱟᱪᱪᱷᱟ
ᱦᱳᱭ
ᱡᱟᱸᱦᱟ ᱫᱚ ᱡᱮᱢᱚᱱ ᱠᱤᱪᱷᱩ ᱠᱤᱪᱷᱩ ᱡᱤᱱᱤᱥ ᱢᱮᱱᱟᱜ ᱟᱠᱟᱫᱟ, ᱡᱟᱸᱦᱟ ᱫᱚ ᱢᱟᱱᱮ ᱦᱚᱭᱛᱚ ᱠᱚᱲᱟ ᱜᱤᱫᱽᱨᱟᱹ ᱚᱱᱟ ᱵᱟᱠᱚ ᱵᱮᱵᱚᱦᱟᱨ ᱞᱮᱠᱷᱟᱱ ᱵᱟᱠᱚ ᱛᱟᱦᱮᱸ ᱫᱟᱲᱮᱭᱟᱜᱼᱟ ᱦᱮᱸ ᱥᱮ ᱟᱠᱚᱣᱟᱜ ᱱᱮᱥᱟᱨᱮ ᱯᱚᱨᱤᱱᱚᱛᱚ ᱦᱚᱸ ᱦᱩᱭ ᱠᱟᱱᱟ᱾
ᱦᱳᱭ
ᱚᱸ
ᱠᱟᱹᱴᱤᱡ ᱠᱷᱚᱱᱟᱜ ᱧᱩ ᱧᱩ ᱛᱮᱠᱚ ᱦᱮᱣᱟᱣ ᱠᱟᱱᱟ ᱛᱚ, ᱴᱟᱴᱠᱟ ᱜᱮ ᱡᱩᱫᱤ ᱵᱟᱹᱜᱤᱭᱟᱭ ᱟᱢᱫᱚ ᱠᱟᱹᱴᱤᱡ ᱡᱷᱟᱢᱮᱞᱟ ᱜᱮᱭᱟ ᱥᱮ ᱴᱟᱴᱠᱟ ᱵᱟᱹᱜᱤ ᱫᱚ,
ᱦᱳᱭ ᱟᱪᱷᱷᱟ ᱟᱨ ᱢᱤᱫᱴᱟᱝ ᱠᱚᱫᱚᱢ ᱤᱧ ᱞᱟᱹᱭ‌ᱮᱫᱟ ᱦᱮ ᱥᱮ, ᱠᱩᱫᱩᱢ ᱨᱮ ᱠᱩᱬᱤᱫ ᱠᱩᱬᱤᱫ ᱢᱤᱫᱴᱮᱱ ᱮᱥᱮᱞ ᱠᱩᱲᱤ ᱦᱮᱸᱫᱮ ᱴᱩᱠᱩᱢ ᱮ ᱫᱤᱯᱤᱞ ᱟᱠᱟᱫᱟᱭ
ᱱᱚᱣᱟ ᱨᱮᱭᱟᱜ ᱛᱮᱞᱟ ᱫᱚ ᱥᱚᱥᱚ᱾ ᱵᱤᱞᱤ ᱟᱨ ᱥᱚᱥᱚ ᱡᱟᱝ᱾
ᱦᱳᱭ ᱦᱳᱭ, ᱟᱨ ᱢᱤᱫᱴᱮᱱ ᱞᱟᱹᱭ ᱫᱟ ᱠᱩᱫᱩᱢ ᱨᱮ ᱠᱩᱬᱤᱫ ᱠᱩᱬᱤᱫ ᱢᱟᱨᱟᱝ ᱦᱚᱲ ᱫᱚᱭ ᱡᱚᱦᱟᱨᱼᱟ ᱟᱨ ᱦᱩᱰᱤᱧ ᱦᱚᱲ ᱫᱚᱭ ᱟᱛᱟᱝ
ᱱᱚᱣᱟ ᱫᱚ
ᱦᱮᱸ
ᱱᱚᱣᱟ ᱫᱚ ᱴᱷᱤᱞᱤᱜ ᱟᱨ ᱞᱚᱴᱟ᱾
ᱟᱪᱪᱷᱟ, ᱤᱧ ᱞᱟᱹᱭ ᱮᱫᱟ ᱠᱩᱫᱩᱢ ᱨᱮ ᱠᱩᱬᱤᱫ ᱠᱩᱬᱤᱫ, ᱟᱜ ᱢᱤᱫᱴᱮᱱ ᱚᱲᱟᱜ ᱨᱮ ᱢᱤᱫᱴᱮᱱ ᱴᱤᱯᱤᱯᱤ ᱢᱤᱫ ᱚᱲᱟᱜ ᱮ ᱡᱤᱞ ᱟᱠᱟᱫᱟᱭ?
ᱰᱤᱵᱟᱹ ᱢᱟᱨᱥᱟᱞ᱾
ᱟᱪᱪᱷᱟ ᱟᱨ ᱢᱤᱫᱴᱮᱱ ᱠᱩᱫᱩᱢ ᱤᱧ ᱞᱟᱹᱭ ᱮᱫᱟ ᱦᱮᱸᱥᱮ?
ᱦᱮ
ᱠᱩᱫᱩᱢ ᱨᱮ ᱠᱩᱬᱤᱫ ᱠᱩᱬᱤᱫ ᱜᱟᱰᱟ ᱫᱷᱟᱨᱮ ᱫᱷᱟᱨᱮ ᱛᱮ ᱵᱚᱱᱫᱩᱠ ᱴᱮᱸᱱᱰᱟᱨ?
ᱤᱪᱷᱟᱹᱜ ᱦᱟᱠᱳ᱾
ᱟᱨ ᱢᱤᱫᱴᱮᱱ ᱞᱟᱹᱭ ᱮᱫᱟ ᱠᱩᱫᱩᱢ ᱨᱮ ᱠᱩᱬᱤᱫ ᱠᱩᱬᱤᱫ ᱜᱟᱰᱟ ᱫᱷᱟᱨᱮ ᱫᱷᱟᱨᱮ ᱛᱮ ᱵᱚᱱᱫᱩᱠ ᱴᱮᱸᱱᱰᱟᱨ?
ᱤᱪᱷᱟᱹᱜ ᱦᱟᱠᱳ ᱜᱮᱛᱚ ᱠᱟᱱᱟ ᱠᱚ᱾
ᱟᱨ ᱵᱟᱝ ᱥᱚᱨᱤ ᱥᱩᱭ ᱛᱚᱯᱟ?
ᱚᱱᱟ ᱫᱚ ᱛᱟᱦᱚᱞᱮ ᱵᱩᱵᱩᱝ ᱦᱟᱠᱳ᱾
ᱚ ᱟᱪᱪᱷᱟ ᱦᱳᱭ ᱡᱮᱢᱚᱱ ᱟᱨ ᱢᱤᱫᱴᱮᱱ ᱜᱟᱹᱰᱭᱟᱹ ᱨᱮ᱾ ᱦᱮ ᱥᱮ ᱜᱟᱰᱟ ᱨᱮ ᱜᱚᱴᱟ ᱜᱟᱰᱟ ᱫᱷᱟᱨᱮ ᱫᱷᱟᱨᱮ ᱛᱮᱜᱮ ᱥᱮ ᱜᱟᱰᱟ ᱛᱮ ᱜᱟᱰᱟ ᱜᱟᱰᱟ ᱛᱮ, ᱜᱳᱴᱟ ᱪᱟᱯᱮ?
ᱨᱚᱴᱮ᱾
ᱦᱮᱸ
ᱨᱚᱴᱮ
ᱦᱳᱭ ᱱᱚᱠᱩ ᱜᱮ ᱦᱟᱸᱜ ᱪᱟᱯᱞᱮ ᱨᱚᱴᱮ ᱪᱮᱫᱟᱜ ᱠᱚ ᱪᱟᱯᱮ?